ᱦᱟᱞᱳ! ᱦᱚᱸ ᱡᱚᱦᱟᱨ ᱜᱮ,
ᱦᱟᱞᱳ,
ᱦᱮᱸ ᱦᱮᱞᱳ, ᱨᱚᱲ ᱟᱸᱡᱚᱢᱚᱜ ᱠᱟᱱᱟ?
ᱦᱩᱸ ᱦᱩᱸ ᱟᱸᱡᱚᱢᱚᱜ ᱠᱟᱱᱟ᱾
ᱦᱩᱸ, ᱩᱸ ᱪᱮᱫ ᱞᱮᱠᱟ, ᱩᱸᱥ ᱦᱩᱸ ᱥᱟᱹᱜᱩᱱ ᱥᱮᱛᱟᱜ ᱡᱚᱦᱟᱨ ᱜᱮ᱾ ᱪᱮᱫ ᱞᱮᱠᱟ ᱵᱮᱥ ᱵᱟᱲᱟ ᱜᱮᱛᱚ?
ᱦᱩᱸᱜ, ᱦᱩᱸ ᱵᱮᱥ ᱵᱟᱲᱟ ᱜᱮ ᱟᱢ ᱜᱮ ᱦᱟᱸᱜ ᱪᱮᱫ ᱞᱮᱠᱟ?
ᱦᱟᱸᱭ, ᱤᱝ ᱦᱚᱸ ᱵᱮᱥ ᱜᱮ᱾ ᱟᱫᱚ ᱛᱮᱦᱤᱧ ᱪᱮᱫ, ᱢᱳᱥᱳᱢ ᱪᱤᱫ ᱞᱮᱠᱟ ᱚᱱᱛᱮ ᱟᱯᱮᱥᱮᱜ?
ᱟᱞᱮ ᱥᱮᱱ ᱫᱚ ᱦᱟᱸᱜ ᱱᱚᱱᱛᱮ ᱫᱚ ᱦᱟᱸᱜ ᱨᱤᱢᱤᱞ ᱢᱮᱱᱟᱜ ᱟᱠᱟᱫ ᱜᱮᱭᱟ ᱦᱟᱞᱠᱟ ᱦᱟᱞᱠᱟ ᱦᱟᱸᱜ ᱟᱨ ᱱᱚᱱᱛᱮ ᱥᱤᱛᱩᱝ ᱦᱚᱸᱭ ᱥᱤᱥᱤᱛᱩᱝ ᱟᱠᱟᱫ ᱜᱮᱭᱟ ᱦᱟᱸᱜ ᱟᱫᱚ ᱦᱟᱸᱜ ᱨᱤᱢᱤᱞ ᱟᱨ ᱥᱤᱛᱩᱝ ᱢᱮᱥ- ᱠᱟᱜᱼᱟ ᱚᱱᱠᱟ ᱜᱮ, ᱟᱯᱮ ᱚᱱᱛᱮ ᱜᱮ ᱪᱮᱫ ᱞᱮᱠᱟ?
ᱟᱞᱮ ᱦᱩᱸ ᱟᱞᱮ ᱥᱮ ᱦᱚ ᱨᱤᱢᱤᱞ ᱟᱠᱟᱜ ᱜᱮᱭᱟᱭ᱾
ᱩᱸᱻ
ᱫᱤᱭᱟᱹ ᱪᱟᱥ ᱵᱟᱥ ᱯᱮ ᱮᱦᱚᱜ ᱠᱮᱫᱟ?
ᱪᱟᱥ ᱵᱟᱥ ᱠᱚᱫᱚ ᱱᱷᱟᱸᱜ ᱱᱚᱜᱼᱚᱭ ᱜᱟᱹᱪᱷᱤ ᱠᱚ ᱟᱯᱷᱚᱨ ᱦᱩᱭᱩᱜ ᱠᱟᱱᱟ, ᱜᱚᱰᱟ ᱠᱚ ᱵᱮᱱᱟᱣ ᱦᱩᱭᱩᱜ ᱠᱟᱱᱟ᱾ ᱪᱟᱹᱞᱩᱜ ᱠᱟᱱᱟ ᱟᱨ
ᱚᱸ ᱠᱷᱮᱛ, ᱠᱷᱮᱛ ᱥᱮᱫ ᱨᱮᱜᱤ ᱢᱮᱱᱟᱜ ᱯᱮᱭᱟ ᱥᱮ ᱪᱮᱫ?
ᱩᱸᱦ, ᱦᱩᱸ ᱦᱩᱸ ᱦᱩᱸ᱾
ᱚ,
ᱟᱯᱮ ᱚᱱᱛᱮ ᱜᱮ ᱛᱤᱱᱟᱹᱜ ᱟᱸᱴ ᱞᱟᱦᱟ ᱣᱟᱠᱟᱱᱟ?
ᱦᱩᱸ ᱟᱞᱮᱥᱮᱫ ᱫᱚ ᱟᱹᱣᱨᱤᱭᱟᱜᱼᱟ ᱮᱠᱷᱚᱱ ᱫᱚ᱾ ᱢᱚᱸᱥ ᱛᱮ, ᱟᱞᱮ ᱡᱟᱦᱟᱸ ᱯᱟᱥᱴᱟ ᱢᱮᱱᱟᱜ ᱞᱮᱭᱟ᱾ ᱦᱩᱸ,
ᱮᱢᱚᱜ ᱠᱟᱱᱟᱭᱟ,
ᱛᱚᱵᱮ ᱫᱚ ᱛᱟᱦᱮᱞᱮ ᱛᱚᱞᱟ ᱠᱩ ᱜᱤᱰᱤ ᱦᱩᱭ ᱠᱟᱱᱟ ᱦᱟᱝ?
ᱦᱩᱸ ᱦᱩᱸ ᱵᱟᱝ ᱜᱤᱰᱤ ᱦᱩᱭ ᱟᱠᱟᱱᱟ, ᱟᱫᱚ ᱱᱚᱜᱼᱚᱭ ᱜᱤᱰᱤ ᱮᱦᱚᱵ ᱦᱩᱭᱩᱜᱼᱟ ᱞᱟᱜᱟᱣ ᱟᱠᱟᱱᱟ ᱠᱚ᱾
ᱚ ᱦᱚ ᱦᱚ ᱦᱚ,
ᱟᱯᱮ ᱚᱱᱛᱮ ᱫᱚ ᱫᱟᱜ ᱵᱟᱲᱟᱭ ᱢᱟ ᱞᱟᱹᱭ ᱢᱮ,
ᱦᱮᱸ ᱪᱤᱫ ᱛᱮᱯᱤ ᱥᱤ, ᱮ ᱢᱟᱱᱮ ᱱᱮᱛᱟᱨ ᱫᱚ ᱟᱯᱮ ᱫᱚ ᱱᱟᱦᱮᱞ ᱛᱮ ᱥᱮ ᱤᱭᱟᱹ ᱛᱮ?
ᱟᱸ ᱵᱟᱝ ᱵᱟᱝ ᱱᱟᱦᱮᱞ ᱛᱮ ᱦᱟᱸᱜ ᱛᱮᱦᱮᱧ ᱜᱟᱯᱟ ᱢᱟ ᱵᱟᱝ ᱥᱤᱜ ᱠᱟᱱᱟ ᱦᱟᱸᱜ ᱟᱫᱚ ᱦᱟᱸᱜ ᱱᱚᱜᱼᱚᱭ ᱴᱟᱨᱟᱠᱴᱟᱨ ᱠᱚᱛᱮ ᱜᱮ ᱦᱟᱸᱜ ᱥᱤ ᱥᱤ ᱠᱚᱫᱚ ᱦᱩᱭᱩᱜ ᱱᱚᱛᱮ ᱫᱚ, ᱟᱯᱮ ᱚᱱᱛᱮ ᱜᱮ ᱦᱟᱸᱜ ᱪᱮᱫ ᱞᱮᱠᱟ ᱪᱮᱫ ᱛᱮ ᱥᱤ ᱦᱩᱭᱩᱜ ᱠᱟᱱᱟ?
ᱦᱟᱸ ᱟᱞ ᱟᱞᱮᱥᱮᱫ ᱫᱚ ᱱᱟᱦᱮᱞ ᱫᱚ ᱱᱟᱦᱮᱞ ᱢᱟ ᱥᱚᱵᱚᱥ- ᱠᱚᱞᱳᱵ ᱥᱮᱜ ᱜᱮ ᱮᱠᱷᱚᱱ ᱫᱚ ᱵᱟᱝ ᱦᱩᱭᱩᱜ ᱠᱟᱱᱟ ᱥᱮ, ᱱᱚᱛᱮ ᱠᱷᱚᱱ ᱫᱚ ᱵᱟᱹ ᱪᱩᱜᱼᱟ, ᱟᱫᱚ ᱱᱟᱦᱮᱞ ᱨᱮᱱᱟᱜ ᱥᱚᱢᱚᱭ ᱫᱚ, ᱥᱚᱵ ᱢᱮᱥᱤᱱ ᱛᱮ ᱴᱟᱨᱟᱠᱴᱟᱨ ᱛᱮᱜᱮ
ᱦᱩᱸ ᱦᱩᱸ,
ᱦᱚᱭ᱾
ᱩᱸ ᱦᱩᱸᱜ ᱠᱟᱱ ᱜᱮᱭᱟ᱾ ᱞᱟᱦᱟ ᱛᱮᱢᱟ ᱱᱟᱦᱮᱞ ᱛᱮᱜᱮ ᱥᱤ ᱦᱩᱭᱩᱜ ᱠᱟᱱ ᱛᱟᱦᱮᱱᱟ ᱟᱨ ᱟᱹᱰᱤ ᱞᱟᱦᱟ ᱠᱷᱚᱱ ᱠᱚ ᱞᱟᱜᱟᱜ ᱠᱟᱱ ᱛᱟᱦᱮᱱᱟ ᱱᱤᱭᱟᱹ ᱪᱟᱥ ᱵᱟᱥᱼᱼ ᱞᱟᱹᱜᱤᱫ ᱛᱮᱦᱟᱜ ᱟᱨ ᱛᱮᱦᱤᱧ ᱜᱟᱯᱟ ᱫᱚᱦᱟᱸᱜ ᱱᱚᱜᱼᱚᱭ ᱢᱮᱥᱤᱱ ᱠᱚ ᱦᱮᱡ ᱟᱠᱟᱱ ᱠᱷᱟᱹᱛᱤᱨ ᱛᱮᱦᱟᱸᱜ ᱛᱟᱲᱟᱛᱟᱹᱲᱤ ᱦᱩᱭ ᱫᱚᱜᱚᱜ ᱠᱟᱱᱟ᱾
ᱦᱩᱸ ᱦᱳᱭ ᱦᱳᱭ
ᱚᱱᱠᱟᱱ ᱵᱮᱯᱟᱼᱼ ᱵᱟᱠᱷᱟᱱ ᱦᱟᱜ ᱞᱟᱦᱟ ᱛᱮᱢᱟ ᱡᱚᱠᱷᱚᱱ ᱦᱟᱸᱜ ᱱᱚᱝ ᱠᱟᱼᱼ ᱪᱟᱥ ᱚᱠᱛᱚ ᱦᱤᱡᱩᱜᱼᱟ ᱛᱚᱠᱷᱚᱱ ᱢᱟ ᱜᱚᱴᱟ ᱢᱟᱴ ᱜᱮ ᱱᱚᱝᱠᱟ ᱱᱟᱦᱮᱞ ᱥᱮ ᱱᱚᱝᱠᱟ ᱡᱟᱦᱟᱸᱭ ᱜᱟᱹᱭ ᱠᱚ ᱡᱚᱲᱟᱣ ᱠᱟᱫ ᱠᱚᱣᱟ ᱧᱮᱞ ᱠᱚᱣᱟᱢ ᱜᱚᱴᱟ ᱢᱟᱴ ᱜᱮ
ᱦᱩᱸ ᱦᱳᱭ
ᱛᱮᱦᱤᱧ ᱜᱟᱯᱟ ᱫᱚ ᱚᱱᱟ ᱠᱚᱨᱮ ᱫᱚ ᱦᱟᱜ ᱟᱯᱮ ᱚᱱᱟ ᱠᱚᱨᱮ ᱫᱚ ᱛᱟᱦᱞᱮ ᱟᱹᱣᱨᱤ ᱠᱚ ᱮᱦᱚᱵᱚᱜᱼᱟ?
ᱟᱹᱩᱨᱤ ᱟᱹᱩᱨᱤ᱾
ᱦᱩᱸ
ᱟᱫᱚ ᱪᱮᱫ ᱠᱚᱯᱮ ᱪᱟᱥᱛᱮ ᱦᱩᱲᱩ ᱵᱟᱫ ᱠᱟᱛᱮ ᱟᱫᱚᱼᱼ
ᱦᱩᱲᱩ ᱵᱟᱫ ᱠᱟᱛᱮᱫ ᱦᱟᱸ ᱟᱞᱮ ᱱᱟᱛᱮ ᱡᱟᱹᱥᱛᱤ ᱠᱟᱭᱛᱮ ᱦᱩᱲᱩ ᱵᱟᱫ ᱠᱟᱛᱮᱫ ᱫᱚᱢ ᱞᱟᱹᱭ ᱞᱮᱠᱷᱟᱱ ᱫᱚ ᱟᱞᱩ ᱟᱹᱰᱤ ᱡᱟᱹᱥᱛᱤ ᱪᱟᱥᱼᱼ ᱦᱩᱭᱩᱜᱼᱟ ᱟᱨ ᱱᱰᱮ ᱥᱟᱶ ᱥᱟᱶ ᱫᱚ ᱦᱟᱸᱜ᱾ ᱱᱚᱜ ᱚᱭ ᱠᱚᱭᱮᱠ ᱵᱚᱪᱷᱚᱨ ᱠᱷᱚᱱ ᱫᱚ ᱟᱵᱟᱨ ᱤᱭᱟᱹ ᱠᱚ ᱪᱟᱥᱮᱫᱟ ᱟᱹᱰᱤ ᱡᱟᱹᱥᱛᱤ ᱦᱟᱜᱼᱼ ᱥᱚᱥᱟ ᱚᱱᱟ ᱫᱚ ᱱᱚᱜᱼᱚᱭ ᱫᱷᱚᱨᱚᱱ ᱫᱤᱱ ᱥᱤᱛᱩᱝ ᱨᱮᱦᱟᱸᱜ ᱟᱫᱚ ᱤᱱᱟᱹ ᱠᱚ ᱵᱟᱫ ᱵᱟᱠᱤ ᱠᱚ ᱡᱟᱦᱟᱸ ᱠᱚ ᱢᱮᱱᱟᱜᱼᱟ ᱥᱚᱵᱽᱡᱤ ᱠᱚᱫᱚ ᱠᱚ ᱪᱟᱥᱮᱫ ᱠᱟᱱ ᱜᱮᱭᱟ ᱟᱹᱞᱩ ᱵᱮᱸᱜᱟᱲ ᱠᱚᱼᱼ ᱛᱟᱯᱚᱨᱮ ᱦᱩᱭᱩᱜ ᱠᱟᱱᱟ ᱱᱚᱛ ᱡᱷᱤᱸᱜᱟᱹ ᱠᱚ ᱛᱟᱯᱚᱨᱮ ᱚᱱᱚᱛ ᱦᱩᱭᱩᱜ ᱠᱟᱱᱟ ᱠᱚᱨᱚᱞᱟ ᱠᱚ ᱵᱮᱸᱜᱟᱲ ᱠᱚ ᱵᱷᱮᱱᱰᱤ ᱠᱚ
ᱦᱩᱸ
ᱡᱟᱦᱟᱸᱭ ᱪᱮᱫ ᱞᱮᱠᱟ ᱟᱡ ᱥᱩᱵᱤᱫᱟᱭ ᱵᱩᱡᱷᱟᱹᱣᱟ ᱵᱷᱟᱹᱜᱤ ᱞᱟᱯᱷ ᱮ ᱵᱩᱡᱷᱟᱹᱣᱟ,
ᱦᱳᱭ ᱦᱳᱭ
ᱦᱮ ᱟᱞ ᱥᱮ ᱦᱚᱸ ᱟᱞ ᱥᱮ ᱦᱚᱸ ᱤᱭᱟᱹᱼᱼ ᱟᱞᱩ ᱯᱤᱭᱟᱡ ᱥᱚᱵᱡᱤ ᱠᱚᱫᱚ ᱞᱟᱜᱟᱣ ᱜᱮᱭᱟ ᱥᱮᱼᱼ
ᱦᱩᱸ ᱦᱩᱸ ᱦᱩᱸ
ᱦᱩᱸ ᱚᱱᱟ ᱫᱚ ᱤᱭᱟᱹ ᱟᱞᱩ ᱯᱮᱭᱟ ᱫᱚ ᱛᱷᱚᱲᱟ ᱰᱷᱮᱨᱮ ᱜᱮ ᱦᱩᱸᱻ
ᱪᱮᱫᱟᱜ ᱪᱮᱫᱟᱜ ᱞᱟᱹᱭ ᱢᱮ
ᱟᱞᱩ ᱯᱤᱭᱟᱭᱟᱡ ᱫᱚ ᱰᱷᱮᱨ ᱜᱮ ᱛᱷᱚᱲᱟ ᱠᱚᱼᱼ ᱤᱭᱟᱹ ᱞᱟᱜᱟᱣ ᱠᱚ ᱠᱟᱨᱚᱱ ᱚᱱᱟ ᱫᱚ ᱵᱟᱨᱦᱮ ᱦᱚᱸ ᱥᱟᱯᱞᱟᱭᱚᱜᱼᱟ ᱱᱚᱛᱮ ᱠᱷᱚᱡ ᱫᱚ᱾ ᱦᱩᱸ
ᱚᱠᱟ ᱟᱫᱚ ᱟᱞᱮ ᱱᱤᱭᱟᱹ ᱠᱚᱨᱮ ᱫᱚ ᱱᱷᱟᱜ ᱯᱮᱸᱭᱟᱡᱽ ᱠᱚᱫᱚᱠᱚ ᱪᱟᱥᱮᱫ ᱠᱟᱱ ᱜᱮᱭᱟ ᱛᱚ ᱚᱱᱠᱟ ᱦᱟᱜ ᱚᱸ ᱩᱱᱟᱹᱜ ᱥᱟᱸᱜᱮ ᱫᱚ ᱵᱟᱝᱼᱟ ᱮᱢᱱᱤ ᱚᱲᱟᱜ ᱡᱚᱢ ᱞᱮᱠᱟ ᱡᱟᱭ ᱡᱤ ᱡᱟᱭ ᱡᱤ ᱟ. ᱠᱷᱨᱤᱧᱮᱢ ᱢᱚᱱᱮ ᱞᱮᱠᱷᱟᱱ ᱛᱷᱚᱲᱟ ᱛᱷᱚᱲᱤ ᱟᱹᱠᱷᱨᱤᱧ ᱫᱟᱲᱮᱭᱟᱜ ᱟᱢ ᱵᱚᱞᱮ ᱟᱹᱰᱤ ᱥᱟᱸᱜᱮ ᱚᱱᱠᱟ ᱫᱚ ᱵᱟᱝ
ᱦᱩᱸ
ᱛᱚᱵᱮ ᱟᱫᱚ ᱱᱟᱜ ᱤᱭᱟ. ᱱᱟᱥᱛᱟ ᱵᱟᱲᱟ ᱠᱮᱫᱟ ᱯᱮ ᱦᱟᱝ
ᱱᱟᱥᱛᱟ ᱠᱚᱫᱚ ᱦᱟᱸᱜ ᱦᱩᱭ ᱧᱚᱜ ᱫᱚ ᱦᱩᱭ ᱵᱟᱲᱟᱭ ᱱᱟ ᱦᱟᱜ ᱟᱫᱚ ᱚᱱᱰᱷᱮ ᱦᱩᱭ ᱟᱠᱟᱱᱟ ᱛᱷᱚᱲᱟ
ᱚᱸ ᱦᱳᱭ ᱦᱳᱭ ᱱᱟᱥᱛᱟ ᱫᱚ ᱟ ᱱᱟᱥᱛᱟᱭᱟᱞᱮ ᱦᱟᱸᱜ ᱠᱤᱪᱷᱩ ᱠᱷᱚᱱ ᱯᱚᱨ
ᱟᱸ ᱦᱚᱞᱟ ᱟᱯᱮ ᱚᱱᱛᱮ ᱨᱤᱢᱤᱞ ᱵᱟᱲᱟ ᱞᱮᱫᱟ ᱫᱟᱜᱽ ᱞᱮᱫᱟᱭ ᱥᱮ ᱵᱟᱝ ᱟᱯᱮ ᱚᱱᱛᱮ ᱫᱚ ᱦᱟᱸᱜ
ᱦᱮᱸ ᱫᱟᱜᱽ ᱠᱮᱫᱟᱭ ᱵᱷᱟᱜᱤ ᱜᱮ ᱫᱟᱜᱽ ᱠᱮᱫᱟᱭ ᱦᱚᱜ ᱦᱩᱰᱩᱨ ᱵᱤᱡᱽᱞᱤ ᱦᱚᱭ ᱮᱠᱫᱚᱢ
ᱦᱩᱸ ᱦᱩᱸ ᱵᱟᱝ ᱠᱷᱟᱱ ᱟᱞᱮ ᱱᱚᱱᱛᱮ ᱢᱟ ᱦᱟᱸᱜ ᱦᱚᱭ ᱵᱟᱲᱟ ᱠᱮᱫ ᱜᱮᱭᱟᱭ ᱨᱤᱢᱤᱞ ᱵᱟᱲᱟ ᱠᱮᱫᱟᱭ ᱦᱩᱰᱩᱨ ᱠᱮᱫᱟᱭ ᱢᱮᱱᱠᱷᱟᱱ ᱫᱟᱜᱽ ᱫᱚ ᱦᱟᱜ ᱚᱝᱠᱟ ᱩᱱᱟᱹᱜ ᱟᱞ ᱫᱚ ᱵᱟᱝ ᱵᱟᱭ ᱛᱤᱭᱟᱹᱜ ᱞᱮᱫ ᱞᱮᱭᱟ
ᱚᱸ ᱱᱚᱛᱮ ᱫᱚ ᱫᱟᱜ ᱠᱮᱫᱟᱭ ᱮᱠᱫᱚᱢ ᱦᱩᱰᱩᱨ ᱵᱤᱡᱽᱞᱤ ᱫᱟᱜ ᱮᱠᱫᱚᱢ ᱦᱚᱭ ᱦᱚᱸ ᱫᱚᱢᱮᱭ ᱦᱚᱭ ᱦᱚᱭ ᱵᱟᱲᱟ ᱠᱮᱫᱟᱭ ᱟᱨ ᱵᱤᱡᱽᱞᱤ ᱦᱩᱰᱩᱨ ᱵᱤᱡᱽᱞᱤ ᱦᱚᱸ ᱫᱚᱢᱮᱭ ᱮᱠᱫᱚᱢ ᱡᱟ ᱵᱤᱡᱽᱞᱤ ᱵᱟᱲᱟ ᱠᱮᱫᱟᱭ ᱵᱟᱝ
ᱦᱩᱸ ᱦᱩᱸ ᱠᱷᱟ. ᱞᱤ ᱢᱤᱫ ᱟᱞᱮ ᱥᱮᱱ ᱫᱚ ᱢᱤᱫ ᱢᱤᱫᱴᱮᱱ ᱠᱷᱟᱞᱤ ᱦᱟᱸᱜ ᱚᱱᱠᱟ ᱟᱹᱰᱤ ᱡᱳᱨ ᱥᱟᱰᱮᱭᱮᱱᱱᱟ ᱚᱱᱠᱟ ᱦᱩᱰᱩᱨ ᱦᱮᱡ ᱮᱱᱟ ᱯᱩᱨᱟᱹ ᱚᱲᱟᱜ ᱚᱲᱟᱜ ᱦᱚᱸ ᱛᱟᱨᱠᱩ ᱵᱩᱡᱷᱟᱹᱣᱱᱟ ᱩᱱᱟᱹᱜ ᱡᱳᱨ ᱥᱟᱰᱮᱭᱮᱱᱟ
ᱛᱟᱦᱞᱮ ᱫᱟᱜ ᱠᱮᱫ ᱠᱷᱟᱱ ᱛᱟᱞᱮ ᱚᱱᱟ ᱠᱚᱨᱮ ᱦᱟᱜᱽ ᱵᱟᱹᱫᱽ ᱵᱟᱹᱭᱦᱟᱹᱲ ᱠᱚᱫᱚ ᱛᱟᱞᱦᱮ ᱦᱟᱸᱟᱜ ᱪᱟᱯᱮ ᱠᱟᱱ ᱜᱮᱭᱟ ᱫᱟᱜᱽ ᱛᱮᱥᱮ ᱪᱮᱫ ᱞᱮᱠᱟ
ᱟᱞᱮ ᱥᱮᱜ ᱦᱚᱸ ᱵᱷᱟᱜᱤ ᱜᱤ ᱫᱟᱜ ᱠᱟᱫᱟᱭ ᱮᱠᱫᱚᱢ ᱠᱷᱮᱛ ᱠᱚᱨᱮ ᱦᱟᱸᱜ ᱫᱟᱜ ᱦᱟᱸᱜ ᱮᱠᱫᱚᱢ ᱪᱟᱯᱮᱭᱟᱠᱟᱱ ᱜᱮᱭᱟ ᱦᱟᱸᱜ ᱚᱱᱛᱮ ᱦᱚᱸ ᱦᱩᱸ
ᱟᱫᱚ ᱱᱚᱜᱼᱚᱭ ᱦᱟᱸᱜ ᱮᱦᱚᱵ ᱠᱟᱛᱮ ᱱᱚᱝᱠᱟ ᱜᱮ ᱫᱟᱜ ᱤᱫᱤᱭ ᱦᱟᱸᱜ ᱱᱤᱭᱟ ᱵᱚᱨᱥᱟ ᱨᱮᱫᱚ ᱦᱟᱸᱜ
ᱦᱩᱸ
ᱛᱟᱦᱞᱮ ᱦᱟᱸᱜ ᱚᱱᱟ ᱟᱯᱮ ᱠᱚᱨᱮ ᱫᱚ ᱦᱟᱸᱜ ᱠᱚ ᱫᱚ ᱪᱟᱥᱵᱟᱥ ᱠᱚᱫᱚ ᱦᱟᱸᱜ ᱱᱤᱭᱟ. ᱫᱷᱟᱹᱵᱤᱡ ᱛᱮ ᱟᱹᱣᱨᱤ ᱠᱚ ᱮᱦᱚᱵᱚᱜᱼᱟ ᱚᱱᱠᱟ
ᱟᱹᱣᱨᱤ ᱟᱹᱣᱨᱤ
ᱛᱟᱦᱞᱮ ᱮᱴᱟᱜ ᱦᱟᱸᱜ ᱟᱯᱮ ᱫᱚ ᱦᱟᱸᱜ ᱚᱱᱟ ᱠᱚᱨᱮ ᱫᱚ ᱦᱟᱸᱜ ᱛᱤᱱ ᱥᱤᱡᱮᱱ ᱨᱮ ᱵᱷᱟᱱᱟᱨ ᱥᱮ ᱤᱭᱟᱹ ᱜᱮᱯᱮ ᱪᱟᱥᱚᱜ ᱼ ᱟ ᱥᱮ ᱦᱟᱸᱜ ᱱᱚᱣᱟ ᱵᱚᱨᱥᱟ ᱚᱠᱛᱚ ᱨᱮᱜᱮ
ᱵᱟ ᱥᱤᱡᱤᱱ ᱨᱮ ᱵᱟᱷᱟᱣ ᱦᱳᱲᱳ ᱠᱚᱼᱼᱼ ᱵᱟ ᱟᱞᱮᱥᱮᱫ ᱯᱟᱥᱴᱟ ᱫᱚ ᱛᱷᱚᱲᱟ ᱢᱤᱫᱥᱤ ᱢᱮᱱᱟᱜ ᱠᱟᱫᱟ ᱚᱱᱛᱮ ᱫᱚ ᱵᱟᱨ ᱫᱷᱟᱣ ᱦᱩᱸ ᱟᱥᱚᱞᱮ ᱚᱱᱛᱮ ᱫᱚ ᱠᱮᱱᱮᱞ ᱨᱮᱭᱟᱜ ᱥᱩᱵᱤᱫᱟ ᱢᱮᱱᱟᱜᱼᱟ ᱫᱟᱜ ᱠᱚᱨᱮᱭᱟᱜ ᱥᱩᱵᱤᱫᱟ ᱢᱮᱱᱟᱜᱼᱟ
ᱠᱮᱱᱮᱞ ᱢᱮᱱᱟᱜ ᱟᱠᱟᱫᱟ ᱠᱮᱱᱮᱞ ᱦᱚᱸ ᱢᱮᱱᱟᱜᱼᱟ ᱛᱟᱨᱯᱚᱨ ᱱᱚᱛᱮ ᱤᱭᱟᱹ ᱢᱮᱱᱟᱜ ᱟᱠᱟᱫᱟ ᱪᱮᱫ ᱠᱚ ᱢᱮᱛᱟᱜᱼᱟ ᱥᱟᱢᱟᱨᱥᱟᱞ ᱢᱮᱱᱟᱜᱼᱟ ᱥᱮᱞᱳ ᱢᱮᱱᱟᱜᱼᱟ ᱛᱟᱨᱯᱚᱨ ᱱᱚᱛᱮ ᱥᱳᱞᱟᱨ ᱠᱚ ᱞᱟᱜᱟᱣ ᱠᱟᱜᱼᱟ
ᱩᱸᱦᱩᱸᱜ ᱵᱟ ᱟᱯᱮ ᱥᱮ
ᱟᱞᱮ ᱱᱟᱠᱷᱟ ᱫᱚ ᱦᱟᱸᱜ ᱟ. ᱰᱤ ᱰᱷᱮᱨ ᱫᱚ ᱵᱟᱝ ᱦᱮᱡ ᱟᱠᱟᱱᱟ ᱟᱞᱮ ᱯᱟᱥᱮ ᱱᱟᱠᱷᱟ ᱜᱮ ᱞᱟᱜᱟᱣ ᱞᱟᱜᱟᱣ ᱟᱠᱟᱱᱟ ᱠᱷᱮᱛ ᱨᱮᱫᱚ ᱦᱟᱸᱜ ᱦᱚᱭᱛᱚ ᱞᱟᱜᱟᱣ ᱠᱷᱟᱱ ᱠᱚ ᱞᱟᱜᱟᱣᱟ ᱯᱚᱨᱮ ᱛᱮ ᱦᱟᱸᱜ ᱟᱫᱚ ᱥᱮᱞᱳ ᱢᱮᱱᱟᱜ ᱜᱮᱭᱟ ᱮᱵᱮᱞᱮᱵᱮᱞ ᱵᱟᱝ ᱞᱟᱜᱟᱣ ᱨᱮᱦᱚᱸ ᱚᱥᱩᱵᱤᱫᱟ ᱵᱟᱝ ᱦᱩᱭᱩᱜᱼᱟ
ᱦᱩᱸ ᱦᱳᱭ
ᱪᱟᱥᱵᱟᱥ ᱠᱟᱛᱮᱜ ᱡᱟᱦᱟᱸᱭ ᱠᱚ ᱪᱟᱥᱵᱟᱥᱮᱫᱟ ᱩᱱᱠᱩ ᱦᱚᱸ ᱡᱟᱦᱟᱸᱭ ᱵᱷᱟᱹᱜᱤ ᱢᱟᱨᱟᱝ ᱧᱚᱜ ᱠᱤᱥᱟᱹᱲ ᱢᱮᱱᱟᱜ ᱠᱚᱣᱟ ᱩᱱᱠᱩ ᱡᱩᱢᱤ ᱡᱟᱭᱜᱟ ᱱᱷᱟᱜ ᱩᱱᱠᱩ ᱫᱚ ᱪᱟᱥᱵᱟᱥ ᱠᱟᱛᱮᱫ ᱜᱮᱠᱚ ᱦᱟᱸᱜ ᱚᱲᱟᱜ ᱮᱫᱟᱠᱚ ᱜᱟᱹᱰᱤᱭ ᱮᱫᱟᱠᱚ ᱾ ᱦᱮᱸ ᱡᱟᱦᱟᱸᱭ ᱛᱚ ᱦᱩᱰᱤᱝ ᱧᱚᱜ ᱜᱮ ᱛᱟᱠᱚᱣᱟ ᱠᱷᱮᱛ ᱠᱚᱦᱚᱸ ᱩᱱᱠᱩ ᱫᱚ ᱟᱫᱚ ᱤᱭᱟᱹ ᱨᱮ
ᱦᱚᱸᱻ ᱟᱫᱚ ᱟᱫᱚ ᱤᱭᱟᱹ ᱢᱟ ᱠᱤᱱᱛᱩ ᱚᱱᱛᱮ ᱢᱟᱱᱮ ᱢᱳᱵᱟᱭᱤᱞ ᱨᱮᱭᱟᱜ ᱱᱮᱴᱣᱟᱨᱠ ᱵᱷᱟᱹᱜᱤ ᱢᱮᱱᱟᱜᱼᱟ ᱢᱚᱸᱡᱽ ᱜᱮ ᱵᱟᱨᱦᱮ ᱨᱮ ᱢᱮᱱᱟᱢ ᱨᱮᱦᱚᱸ ᱮᱠᱫᱚᱢ ᱥᱟᱯᱟᱜᱤ ᱟᱣᱟᱡᱽ ᱦᱤᱡᱩᱜ ᱠᱟᱱᱟ ᱨᱚᱲ ᱠᱚ ᱾
ᱦᱩᱸᱻ ᱦᱩᱸ ᱟᱫᱚ ᱦᱟᱸᱜ ᱱᱤᱭᱟᱹ ᱠᱚᱨᱮ ᱫᱚ ᱱᱮᱴᱚᱣᱟᱨᱠ ᱫᱚ ᱛᱟᱦᱮᱱ ᱜᱮᱭᱟ ᱦᱟᱸᱜ ᱩᱱᱟᱹᱜ ᱯᱨᱚᱵᱽᱞᱮᱢ ᱫᱚ ᱵᱟᱝ ᱦᱩᱭᱩᱜᱼᱟ ᱾
ᱦᱩᱸᱻ
ᱟᱫᱚ ᱟᱢᱟᱜ ᱨᱚᱲ ᱦᱚᱸ ᱴᱷᱤᱠ ᱜᱮ ᱟᱸᱡᱚᱢᱚᱜ ᱠᱟᱱᱟ ᱯᱩᱥᱴᱟᱹᱣ ᱜᱮ ᱟᱸᱡᱚᱢᱚᱜ ᱠᱟᱱᱟ ᱾ ᱥᱚᱢᱚᱥᱥᱟ ᱫᱚ ᱵᱟᱝ ᱦᱩᱭᱩᱜ ᱠᱟᱱᱟ ᱟᱸᱡᱚᱢ ᱨᱮᱫᱚ ᱦᱟᱸᱜ ᱾ ᱛᱟᱦᱚᱞᱮ ᱮᱴᱟᱜ ᱮᱴᱟᱜ ᱠᱟᱹᱢᱤ ᱠᱚ ᱪᱮᱫ ᱠᱚ ᱠᱚᱨᱟᱣ ᱦᱩᱭᱩᱜ ᱠᱟᱱᱟ?
ᱠᱟᱹᱢᱤ ᱠᱚ ᱫᱚ ᱦᱮᱸ ᱚᱱᱠᱟᱜᱤ ᱚᱱᱞᱟᱭᱤᱱ ᱠᱟᱹᱢᱤ ᱜᱤ ᱳᱣᱟᱨᱠ ᱯᱷᱨᱚᱢ ᱦᱳᱢ ᱾
ᱟᱪᱪᱷᱟ ᱾
ᱱᱚᱜ ᱠᱟᱱ ᱜᱮᱭᱟ ᱵᱟᱠᱷᱟᱱ ᱱᱤᱛᱚᱜ ᱦᱟᱸᱜ ᱥᱳᱥᱟᱞ ᱢᱤᱰᱤᱭᱟ ᱡᱩᱜᱽ ᱨᱮᱢᱟ ᱟᱭᱢᱟ ᱞᱮᱠᱟ ᱥᱮᱫ ᱠᱟᱛᱮ ᱦᱚᱸ ᱴᱟ ᱠᱚᱦᱚᱸ ᱜᱟᱱᱚᱜ ᱠᱟᱱ ᱜᱮᱭᱟ ᱾
ᱫᱚᱢᱮ ᱫᱚ ᱦᱮᱸ ᱟᱹᱰᱤ ᱟᱹᱰᱤ ᱟᱹᱰᱤ ᱜᱟᱱ ᱢᱮᱱᱟᱜ ᱞᱮ ᱱᱤᱛᱚᱜ ᱢᱮᱱ ᱮᱫᱟ ᱠᱚᱥᱮ ᱾ ᱡᱮᱻ ᱢᱟᱱᱮ ᱤᱱᱠᱟᱢ ᱨᱮᱭᱟᱜ ᱥᱩᱵᱤᱫᱷᱟ ᱵᱟᱹᱪᱩᱜ ᱢᱟᱱᱮ ᱢᱟᱱᱮ ᱠᱟᱹᱢᱤ ᱠᱚ ᱵᱟᱝ ᱧᱟᱢᱚᱜ ᱠᱟᱱᱟ ᱠᱤᱱᱛᱩ ᱠᱟᱹᱢᱤ ᱠᱚ ᱵᱟᱝ ᱧᱟᱢᱚᱜ ᱠᱟᱱ ᱨᱮᱦᱚᱸ ᱱᱤᱭᱟᱹ ᱥᱚᱢᱚᱭ ᱨᱮ ᱡᱚᱛᱚ ᱜᱟᱱ ᱢᱟᱱᱮ ᱤᱱᱠᱟᱢ ᱨᱮᱭᱟᱜ ᱥᱳᱨᱥ ᱢᱮᱱᱟᱜᱼᱟ ᱾ ᱢᱟᱱᱮ ᱱᱤᱛᱚᱜ ᱡᱟᱦᱟᱸᱭ ᱡᱩᱫᱤ ᱛᱷᱚᱲᱟ ᱵᱩᱫᱽᱫᱷᱤ ᱡᱩᱫᱤ ᱞᱟᱜᱟᱣᱟᱭ ᱵᱟᱝ ᱾ ᱛᱚ ᱵᱷᱟᱹᱜᱤ ᱠᱟᱢᱟᱣ ᱫᱟᱲᱮᱭᱟᱜᱼᱟ ᱫᱚᱢᱮ ᱫᱚᱢᱮ ᱯᱨᱚᱥᱮᱥ ᱢᱮᱱᱟᱜᱼᱟ ᱾ ᱵᱤᱱᱟᱹ ᱢᱮᱦᱱᱚᱛ ᱩᱫᱩᱜ ᱠᱟᱛᱮᱜ ᱥᱮ ᱚᱱᱮᱠ ᱠᱤᱪᱷᱩ ᱢᱮᱱᱟᱜ ᱟᱠᱟᱫᱟ ᱾
ᱦᱩᱸ ᱦᱩᱸ ᱤᱱᱠᱟᱹ ᱫᱚ ᱦᱟᱸᱜ ᱤᱧᱢᱟ ᱩᱱᱟᱹᱜ ᱵᱟᱹᱞᱤᱧ ᱵᱟᱲᱟᱭᱟ ᱦᱟᱸᱜ ᱱᱤᱭᱟᱹ ᱤᱫᱤ ᱠᱟᱛᱮᱫ ᱠᱟᱹᱢᱤ ᱠᱚ ᱦᱟᱸᱜ ᱟᱫᱚ ᱦᱟᱸᱜ ᱤᱧ ᱤᱭᱟᱹ ᱛᱷᱚᱲᱟ ᱢᱳᱵᱟᱭᱤᱞ ᱤᱫᱤ ᱠᱟᱛᱮ ᱤᱧ ᱫᱩᱧ ᱢᱚᱸᱡᱽ ᱛᱮ ᱵᱟᱹᱧ ᱵᱟᱲᱟᱭᱟ ᱟᱫᱚ ᱠᱟᱹᱴᱤᱡ ᱪᱮᱫ ᱞᱮᱠᱟ ᱠᱚ ᱪᱮᱫ ᱠᱚ ᱢᱮᱱᱟᱜ ᱛᱟᱞᱮᱭᱟ ᱠᱟᱹᱴᱤᱡ ᱤᱧ ᱪᱮᱠ ᱞᱮᱜᱟ ᱠᱮᱭᱟ ᱢᱮᱱᱟᱜᱼᱟ ᱥᱮ ᱵᱟᱹᱱᱩᱜᱼᱟ ᱚᱱᱠᱟ ᱾
ᱦᱮᱸ ᱚᱱᱠᱟ ᱯᱷᱮᱥᱵᱩᱠ ᱤᱭᱩᱴᱩᱵᱽ ᱢᱟ ᱢᱮᱱᱟᱜ ᱜᱮ ᱾
ᱯᱷᱮᱥᱵᱩᱠ ᱨᱮᱢᱟ ᱯᱷᱮᱥᱵᱩᱠ ᱠᱚᱨᱮ ᱢᱟ ᱤᱱ ᱤᱱᱠᱟᱢ ᱢᱟ ᱵᱷᱟᱹᱜᱤ ᱜᱮ ᱦᱩᱭᱩᱜ ᱠᱟᱱᱟ ᱛᱚ ᱯᱷᱮᱥᱵᱩᱠ ᱠᱷᱚᱱ ᱦᱚᱸᱢ ᱤᱱᱠᱟᱢ ᱫᱟᱲᱮᱭᱟᱜᱼᱟ ᱢᱟᱥ ᱠᱷᱟᱹᱞᱤ ᱢᱮᱦᱱᱟᱹᱡᱽ ᱫᱚ ᱵᱟᱢ ᱩᱫᱩ--ᱩᱫᱩᱜᱽ ᱨᱮ ᱦᱚᱸ ᱪᱟᱹᱞᱩᱼᱟ ᱵᱟᱥ ᱠᱷᱟᱹᱞᱤ ᱱᱚᱜᱼᱚᱭ ᱡᱮᱢᱚᱱ ᱰᱮᱞᱤ ᱞᱟᱭᱤᱯᱷ ᱡᱟᱦᱟᱸ ᱟᱵᱚᱣᱟᱜ ᱰᱮᱞᱤ ᱢᱟᱱᱮ ᱨᱳᱡᱽ ᱡᱤᱵᱚᱱ ᱵᱚᱱ ᱵᱤᱛᱟᱹᱣ ᱮᱫᱟ ᱟᱥᱚᱞ ᱚᱱᱟ ᱠᱚᱜᱮ ᱵᱷᱤᱰᱭᱳ ᱠᱚᱢ ᱤᱭᱟᱹ ᱟᱯᱞᱳᱰ ᱫᱟᱲᱮᱭᱟᱜᱼᱟ ᱾
ᱦᱩᱸ ᱦᱩᱸᱻ
ᱛᱚ ᱤᱱᱠᱟᱢ ᱨᱮ ᱵᱷᱟᱹᱜᱤ ᱥᱩᱵᱤᱫᱷᱟᱭ ᱮᱢᱚᱜ ᱠᱟᱱᱟ ᱯᱷᱮᱥᱵᱩᱠ ᱦᱚᱸ ᱦᱚᱛᱚ ᱫᱚᱢᱮ ᱦᱚᱲᱟᱜ ᱢᱳᱵᱟᱭᱤᱞ ᱨᱮ ᱦᱮᱡ ᱟᱠᱟᱱᱟ ᱥᱩᱨ ᱫᱤᱱ ᱠᱷᱚᱡ ᱯᱷᱮᱥᱵᱩᱠ ᱨᱮ ᱡᱮ ᱫᱤᱱᱟ ᱛᱤᱱᱟᱹᱜ ᱫᱤᱱ ᱨᱮ ᱛᱤᱱᱟᱹᱜ ᱜᱟᱱ ᱢᱟᱱᱮ ᱵᱷᱤᱭᱩᱥ ᱟᱹᱜᱩ ᱦᱩᱭᱩᱜ ᱛᱟᱯᱮᱭᱟ ᱾ ᱚᱱᱟ ᱠᱚ ᱠᱚ ᱮᱢ ᱟᱠᱟᱱᱟ ᱠᱚ ᱦᱮᱸ ᱛᱤᱱᱟᱹ ᱛᱤᱱᱟᱹᱜ ᱜᱟᱱ ᱯᱷᱚᱴᱳᱚᱢ ᱟᱯᱞᱳᱰ ᱛᱤᱱᱟᱹᱜ ᱛᱤᱱᱟᱹᱜ ᱜᱟᱱ ᱤᱭᱟᱹᱭᱟᱢ ᱚᱱᱟ ᱠᱚ ᱥᱚᱵ ᱢᱳᱵᱟᱭᱤᱞ ᱨᱮᱜᱮ ᱧᱮᱞᱚᱜ ᱠᱟᱱᱟ᱾ ᱛᱚ ᱚᱱᱟᱠᱚᱢ ᱠᱚᱨᱟᱣ ᱞᱮᱠᱷᱟᱡ ᱜᱮ
ᱦᱩᱸ ᱦᱩᱸ ᱟᱫᱚ ᱟᱢ ᱫᱚ ᱡᱟᱱᱤᱡᱜ ᱦᱟᱸᱜ ᱛᱟᱦᱚᱞᱮ ᱦᱟᱸᱜ ᱮᱢ ᱠᱚᱨᱟᱣᱮᱫ ᱠᱟᱱ ᱜᱮᱭᱟ ᱚᱱᱟ ᱠᱚ ᱦᱟᱸᱜ, ᱥᱮ
ᱠᱚᱨᱟᱣ ᱦᱩᱭᱩᱜ ᱠᱟᱱ ᱜᱮᱭᱟ᱾
ᱱᱚᱣᱟ ᱟᱹᱰᱤ ᱱᱟᱯᱟᱭ ᱠᱟᱱ ᱜᱮᱭᱟ ᱦᱟᱸᱜ ᱠᱟᱹᱢᱤ ᱠᱚ ᱡᱩᱫᱤᱢ ᱥᱮᱬᱟ ᱠᱟᱜ ᱠᱷᱟᱱ ᱛᱟᱦᱚᱞᱮ ᱦᱟᱸᱜ ᱚᱱᱟ ᱠᱚᱦᱚᱸᱢ ᱠᱟᱹᱢᱤ ᱫᱟᱲᱮᱭᱟᱜᱼᱟ᱾
ᱦᱮᱸᱼᱼ ᱱᱤᱛᱚᱜ ᱫᱚ ᱱᱤᱭᱟᱹ ᱥᱳᱢᱚᱭ ᱨᱮᱫᱚ ᱫᱚᱢᱮ ᱫᱚᱢᱮᱜᱟᱱ ᱯᱨᱚᱥᱮᱥ ᱢᱮᱱᱟᱜᱼᱟ᱾ ᱢᱟᱱᱮ ᱠᱟᱢᱟᱣ ᱨᱮᱭᱟᱜ ᱫᱚ
ᱦᱩᱸ ᱦᱩᱸ
ᱵᱟᱥ ᱠᱷᱟᱹᱞᱤ ᱡᱟᱦᱟᱸᱭ ᱛᱷᱚᱲᱟ ᱥᱟᱦᱤ ᱡᱟᱭᱜᱟ ᱨᱮ ᱡᱩᱫᱤ ᱞᱟᱜᱟᱣ ᱠᱮᱫᱟᱭ ᱵᱟᱥ ᱦᱟᱸ
ᱡᱟᱦᱟᱸᱭ ᱦᱚᱭᱛᱚ ᱞᱟᱜᱟᱣ ᱠᱟᱱᱟ ᱚᱱᱟ ᱤᱫᱤ ᱠᱟᱛᱮᱫ ᱠᱟᱹᱢᱤᱭ ᱫᱟᱭ ᱩᱱᱤ ᱫᱚ ᱠᱟᱹᱢᱤ ᱠᱚᱨᱟᱣᱮᱫ ᱠᱟᱱ ᱜᱮᱭᱟ᱾
ᱦᱩᱸ ᱟᱨ ᱡᱟᱦᱟᱸᱭ ᱜᱮᱫ ᱡᱟᱦᱟᱸᱭ ᱠᱚᱨᱟᱣ ᱫᱟᱭ ᱮᱠᱫᱚᱢ ᱛᱮᱦᱮᱧ ᱢᱟ ᱚᱱᱟ ᱤᱭᱟᱹ ᱠᱷᱚᱡᱜᱮ ᱥᱳᱥᱟᱞ ᱢᱤᱰᱤᱭᱟ ᱠᱷᱚᱡᱜᱮ ᱚᱲᱟᱜ ᱜᱟᱹᱰᱤ ᱫᱚᱢᱮ ᱠᱚᱢ ᱥᱚᱢᱚᱭ ᱨᱮ ᱠᱚ ᱠᱚᱼᱼ ᱵᱮᱱᱟᱣ ᱫᱟᱠᱚᱼᱼ
ᱡᱟᱦᱟᱸᱭ ᱦᱚᱭᱛᱚ ᱚᱱᱟ ᱤᱫᱤ ᱠᱟᱛᱮᱫ ᱮ ᱵᱟᱲᱟᱭᱟ ᱢᱮᱱᱠᱷᱟᱱ ᱵᱟᱝ ᱵᱟᱲᱟᱭ ᱦᱚᱲ ᱫᱚ ᱦᱟᱸᱜ ᱦᱳᱭᱛᱚ ᱵᱟᱢ ᱠᱟᱹᱢᱤ ᱫᱟᱲᱮᱭᱟᱜᱼᱟ ᱩᱱᱟᱹᱜ ᱟᱞᱜᱟ ᱛᱮᱫᱚ ᱦᱟᱸᱜ᱾
ᱦᱮᱸ ᱵᱚᱭᱦᱟ ᱦᱮᱸ ᱠᱚᱨᱟᱣ ᱠᱚᱨᱟᱣ ᱛᱮᱜᱮ ᱥᱮᱬᱟᱜᱼᱟ, ᱢᱤᱫ ᱦᱚᱲ ᱢᱮᱱᱟᱭ ᱠᱮᱫᱮᱭᱟ ᱤᱭᱟᱹ ᱨᱮ ᱦᱮᱸᱼᱼ ᱩᱲᱤᱥᱥᱟ ᱨᱮᱱ ᱠᱟᱹᱱᱟᱹᱭ ᱦᱩᱸ ᱟᱫᱚ ᱩᱱᱤ ᱦᱚᱸ ᱚᱱᱠᱟ ᱜᱮ ᱢᱟᱱᱮ ᱩᱱᱟᱹᱜ ᱠᱤᱪᱷᱩ ᱫᱚ ᱵᱟᱭ ᱵᱟᱲᱟᱭᱟ ᱯᱷᱳᱱ ᱪᱟᱹᱞᱩ ᱫᱚ
ᱦᱩᱸ ᱦᱩᱸ ᱦᱩᱸ
ᱢᱳᱵᱟᱭᱤᱞ ᱠᱷᱚᱡ ᱜᱮ ᱯᱷᱳᱱ ᱠᱷᱚᱡ ᱜᱤ ᱥᱮᱬᱟᱣ ᱠᱟᱫᱟᱭ ᱡᱮ ᱟᱪᱪᱷᱟ ᱱᱚᱝᱠᱟ ᱵᱷᱤᱰᱭᱳ ᱵᱮᱱᱟᱣ ᱦᱩᱭᱩᱜᱼᱟ᱾ ᱱᱚᱝᱠᱟ ᱵᱷᱟᱵᱮ ᱟᱯᱞᱳᱰ ᱦᱩᱭᱩᱜᱼᱟ ᱵᱟᱥ ᱚᱱᱟ ᱠᱚᱜᱮ ᱥᱮᱬᱟᱭᱫᱟᱭ ᱤᱭᱩᱴᱩᱵᱽ ᱠᱷᱚᱡ ᱜᱮ᱾ ᱤᱭᱩᱴᱩᱵᱽ ᱨᱮᱛᱚ ᱥᱚᱵ ᱠᱤᱪᱷᱩ ᱢᱮᱱᱟᱜᱼᱟ ᱥᱮ᱾
ᱦᱩᱸ ᱦᱩᱸ ᱚᱱᱟ ᱢᱮᱱᱟᱜᱼᱟ᱾
ᱥᱮᱬᱟᱭ ᱫᱟᱭ ᱦᱮᱸ ᱥᱮᱬᱟᱭ ᱫᱟᱭ ᱪᱮᱫ ᱞᱮᱠᱟ ᱠᱟᱛᱮ ᱵᱷᱤᱰᱭᱳᱧ ᱵᱮᱱᱟᱣᱟ ᱪᱮᱫ ᱞᱮᱠᱟ ᱠᱟᱛᱮᱧ ᱟᱯᱞᱳᱴᱟᱼᱼ ᱧ ᱤᱭᱟᱹᱭᱟ ᱪᱮᱫ ᱞᱮᱠᱟ ᱠᱟᱛᱮᱧ ᱠᱟᱹᱢᱤᱭᱟ ᱪᱮᱫ ᱞᱮᱠᱟ ᱠᱟᱛᱮ ᱤᱧ ᱠᱟᱹᱢᱤᱭᱟ ᱥᱚᱵᱷ ᱜᱮ ᱧᱮᱞᱫᱟᱭ ᱟᱨ ᱚᱱᱠᱟᱜ ᱜᱮ ᱠᱚᱨᱟᱣ ᱫᱟᱭ ᱵᱟᱥ ᱟᱫᱚ ᱱᱤᱛᱚᱜ ᱵᱷᱟᱹᱜᱤ ᱠᱟᱢᱟᱣᱫᱟ ᱚᱲᱟᱜ ᱵᱮᱱᱟᱣ ᱠᱮᱫᱟᱭ ᱜᱟᱹᱰᱤ ᱠᱚᱨᱟᱣ ᱠᱮᱫᱟᱭ᱾
ᱦᱩᱸ ᱦᱩᱸ ᱵᱟᱝ ᱦᱟᱸᱜ ᱧᱩᱛᱩᱢ ᱠᱚᱫᱚ ᱦᱟᱸᱜ ᱛᱟᱞᱦᱮ?
ᱪᱮᱫ ᱞᱮᱠᱟ ᱦᱟᱸᱜ ᱧᱩᱛᱩᱢ ᱛᱟᱭ ᱦᱟᱸᱜ ᱧᱩᱛᱩᱢ ᱛᱮᱦᱚᱸ ᱧᱩᱛᱩᱢ ᱠᱚᱦᱚᱸ ᱱᱤᱭᱟᱹ ᱠᱚᱨᱮ ᱞᱟᱹᱭ ᱦᱚᱸ ᱜᱟᱱᱚᱜ ᱟᱥᱮ ᱵᱟᱝ ᱠᱮ ᱡᱟᱱᱮ ᱦᱮᱸᱜ ᱢᱮᱱ ᱫᱟᱠᱚ ᱛᱚᱼᱼ
ᱟᱫᱚ ᱦᱟᱸᱜ ᱟᱞᱟᱝ ᱫᱚ ᱯᱟᱨᱥᱚᱱᱟᱞ ᱫᱚ ᱵᱟᱞᱟᱝ ᱜᱟᱞᱢᱟᱨᱟᱜ ᱠᱟᱱᱟ ᱛᱚ ᱱᱤᱭᱟᱹ ᱢᱤᱫᱴᱮᱱ ᱡᱟᱦᱟᱸ ᱠᱟᱹᱢᱤ ᱟᱭᱟᱜ ᱡᱟᱨᱱᱤ ᱚᱱᱟ ᱫᱚᱞᱟᱝ ᱜᱟᱞᱢᱟᱨᱟᱜ ᱠᱟᱱᱟ᱾ ᱡᱟᱦᱟᱸᱭ ᱠᱟᱹᱢᱤ ᱠᱟᱱᱟ ᱚᱱᱠᱟ ᱵᱟᱠᱷᱟᱱ ᱦᱟᱸᱜ ᱡᱟᱦᱟᱸ ᱡᱟᱦᱟᱸᱛᱤᱱᱟᱹᱜ ᱟᱵᱚᱨᱮᱱ ᱢᱮᱱᱟᱜ ᱼᱼ ᱜᱩᱨᱩ ᱜᱚᱢᱠᱮ ᱛᱟᱠᱚ ᱥᱮ ᱮᱴᱟᱜ ᱮᱴᱟᱜ ᱡᱟᱦᱟᱸᱭ ᱢᱮᱱᱟᱜ ᱠᱚᱣᱟ ᱩᱱᱠᱩ ᱡᱳᱫᱽᱫᱷᱟ ᱠᱚᱣᱟᱜ ᱩᱱᱠᱩᱣᱟᱜ ᱧᱩᱛᱩᱢ ᱦᱚᱸᱼᱼ ᱛᱟᱞᱦᱮᱢᱟ ᱵᱟᱝ ᱧᱩᱢ ᱜᱟᱱᱚᱜ ᱚᱱᱠᱟ ᱚᱱᱠᱟ ᱠᱷᱟᱱ ᱢᱟ ᱦᱟᱸᱜ ᱛᱟᱞᱦᱮ᱾
ᱦᱚᱸ, ᱚᱱᱟ ᱜᱮᱛᱚ᱾
ᱟᱫᱚ ᱱᱤ ᱱᱤᱡᱮᱨᱟᱜ ᱡᱟᱦᱟᱸ ᱯᱟᱨᱥᱚᱱᱟᱞ ᱰᱤᱴᱮᱞᱮᱥ ᱠᱚ ᱵᱟᱝ ᱤᱭᱟᱹ ᱠᱟᱛᱮᱫ
ᱦᱮᱸ ᱦᱳᱭ ᱢᱟ ᱚᱠᱛᱚ ᱦᱚᱸ ᱢᱟ ᱦᱩᱭ ᱦᱮᱡ ᱮᱱᱼᱼ ᱛᱤᱨᱮ ᱦᱟᱸᱜ ᱟᱨᱚ ᱦᱟᱸᱜ ᱨᱚᱯᱚᱲ ᱦᱩᱭᱩᱜᱼᱟ ᱦᱳᱭ ᱦᱳᱭ ᱦᱳᱭ ᱴᱷᱤᱠ ᱴᱷᱤᱠ᱾ ᱴᱷᱤᱠ ᱩᱸ᱾